ᱡᱚᱦᱟᱨ ᱜᱮ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱᱟ, ᱤᱧᱟᱹᱜ ᱨᱚᱲᱮᱢ ᱟᱸᱡᱚᱢ ᱧᱟᱢᱮᱫᱼᱟ?
ᱦᱮᱸ, ᱟᱸᱡᱚᱢ ᱧᱟᱢᱮᱜ ᱟᱹᱧ ᱟᱹᱰᱤ ᱱᱟᱯᱟᱭ ᱜᱮ ᱟᱸᱡᱚᱢᱚᱜ ᱠᱟᱱ ᱛᱟᱢᱟ᱾ ᱦᱮᱸ, ᱟᱹᱰᱤ ᱵᱮᱥ ᱜᱮ ᱟᱨ ᱪᱮᱫ ᱮᱢ ᱪᱤᱠᱟᱹᱭᱮᱫᱟ ᱛᱟᱦᱚᱞᱮ?
ᱪᱮᱫ ᱜᱮ ᱵᱟᱝ ᱦᱚᱜ-ᱚᱭ ᱛᱚ ᱫᱩᱲᱩᱵ ᱦᱳᱭ ᱠᱟᱱᱟ ᱫᱟᱜ ᱡᱟᱹᱲᱤ ᱮᱭᱟᱭ ᱛᱟᱦᱚᱞᱮ ᱚᱠᱟ ᱥᱮᱱ ᱜᱮ ᱚᱱᱠᱟ ᱫᱚ ᱪᱟᱞᱟᱜ ᱵᱟᱝ ᱜᱟᱱᱚᱜ ᱠᱟᱱᱟ ᱾
ᱟᱪᱪᱷᱟ ᱟᱪᱷᱟ ᱟᱪᱷᱟ, ᱱᱟᱯᱟᱭ ᱜᱮᱭᱟᱢ ᱛᱚ
ᱦᱳᱭ ᱦᱳᱭ, ᱟᱢᱜᱮ ᱛᱟᱦᱚᱞᱮ ᱪᱮᱫ ᱠᱚᱢ ᱪᱤᱠᱟᱹᱭᱮᱫᱼᱟ?
ᱟᱻᱤᱧ ᱫᱚ ᱱᱤᱛ ᱫᱚ ᱚᱝᱠᱟ ᱫᱚ ᱪᱮᱫ ᱦᱚᱸ ᱵᱟᱝ ᱢᱤᱫᱴᱮᱱ ᱫᱚᱠᱟᱱ ᱞᱟᱲᱟ ᱨᱮᱱᱟᱜ ᱜᱮ ᱚᱱᱟᱜᱮ ᱠᱟᱹᱡ ᱟᱹᱧ ᱠᱷᱩᱞᱟᱹᱣ ᱠᱟᱫᱟ ᱚᱱᱟ ᱜᱮ ᱫᱚᱠᱟᱱᱤᱧ ᱞᱟᱲᱟᱭ ᱞᱟᱹᱜᱤᱫᱼᱟ ᱟᱫᱚ ᱚᱱᱟ ᱠᱚᱨᱮᱱᱟᱜ ᱜᱮ ᱥᱚᱨᱚᱧᱡᱟᱢ ᱠᱚ ᱠᱟᱹᱡ ᱮᱸ ᱟᱹᱜᱩ ᱦᱳᱭᱳᱜ ᱠᱟᱱᱟ, ᱟᱫᱚ ᱚᱱᱟ ᱠᱚ ᱜᱮ ᱟᱹᱜᱩ ᱵᱟᱲᱟ ᱠᱟᱛᱮᱫ ᱟᱫᱚ ᱚᱱᱟ ᱠᱚ ᱜᱮ ᱫᱚᱠᱟᱱ ᱨᱮ ᱠᱟᱹᱡ ᱢᱟᱱᱮ ᱥᱟᱡᱟᱣ ᱵᱟᱲᱟ ᱦᱳᱭᱳᱜ ᱠᱟᱱᱟ ᱟᱨᱠᱤ ᱾
ᱦᱳᱭ ᱦᱳᱭ, ᱛᱟᱦᱚᱞᱮ ᱚᱝᱠᱟ ᱫᱚ ᱪᱮᱫ ᱫᱚᱠᱟᱱᱮᱢ ᱩᱭᱦᱟᱹᱨ ᱟᱠᱟᱜᱼᱟ?
ᱟᱻ ᱱᱤᱛ ᱫᱚ ᱦᱟᱸᱜ ᱱᱚᱝᱠᱟ ᱫᱚ ᱱᱚᱜᱼᱚᱭ ᱵᱷᱩᱥᱤᱢᱟᱞ ᱫᱚᱠᱟᱱ ᱠᱚ ᱜᱮ ᱠᱷᱩᱞᱟᱹᱣ ᱵᱟᱲᱟᱧ ᱩᱭᱦᱟᱹᱨ ᱠᱟᱜ ᱜᱮᱭᱟ ᱟᱫᱚ ᱱᱚᱣᱟ ᱫᱚᱠᱟᱱ ᱦᱟᱸᱜ ᱱᱚᱜᱼᱚᱭ ᱤᱭᱟᱹ ᱠᱚᱧ ᱟᱹᱜᱩᱭᱮᱫᱼᱟ ᱥᱟᱵᱟᱱ ᱠᱚ ᱯᱮᱴᱤ ᱠᱚᱧ ᱟᱹᱜᱩᱭᱮᱫᱼᱟ ᱛᱟᱨᱯᱚᱨ ᱱᱚᱣᱟ ᱥᱟᱨ ᱠᱚᱨᱮᱱᱟᱜ ᱯᱮᱴᱤ ᱠᱚᱧ ᱟᱹᱜᱩᱭᱮᱫᱼᱟ ᱟᱭᱢᱟ ᱡᱚᱢ ᱠᱚᱨᱮᱱᱟᱜ ᱟᱭᱢᱟ ᱪᱚᱠᱞᱮᱴ ᱯᱷᱚᱠᱞᱮᱴ ᱠᱚ ᱚᱱᱟ ᱟᱹᱜᱩᱭᱮᱫᱼᱟ ᱟᱫᱚ ᱱᱚᱜᱼᱚᱭ ᱱᱤᱛᱚ ᱤᱧ ᱥᱟᱡᱟᱣ ᱵᱟᱲᱟᱭᱮᱫᱼᱟ ᱟᱨᱠᱤ ᱦᱮᱸ ᱟᱫᱚ ᱱᱤᱛ ᱫᱚ ᱟᱢ ᱫᱚ ᱪᱮᱫ ᱞᱮᱠᱟ ᱪᱮᱫ ᱠᱚᱢ ᱪᱤᱠᱟᱹ ᱵᱟᱲᱟᱭᱮᱫᱟ?
ᱤᱧ ᱦᱚᱸ ᱚᱝᱠᱟ ᱞᱮᱠᱟ ᱫᱚ ᱪᱮᱫ ᱜᱮ ᱵᱟᱝ ᱤᱧ ᱫᱚ ᱱᱚᱜᱼᱚᱭ ᱢᱤᱫᱴᱟᱝ ᱯᱷᱟᱨᱢᱤᱧ ᱵᱮᱱᱟᱣᱮᱫᱼᱟ ᱥᱤᱢ ᱠᱩᱧ ᱪᱟᱥ ᱠᱚ ᱞᱟᱹᱜᱤᱫ ᱾ ᱦᱳᱭ ᱠᱚ ᱫᱮᱥᱤ ᱥᱤᱢᱤᱧ ᱟᱹᱥᱩᱞ ᱠᱚ ᱞᱟᱹᱜᱤᱫᱟ᱾
ᱟᱪᱪᱷᱟ ᱟᱪᱪᱷᱟ ᱟᱪᱪᱷᱟ, ᱟᱫᱚ ᱯᱷᱟᱨᱟᱢ ᱫᱚ ᱛᱤᱱᱟᱹᱜ ᱢᱟᱨᱟᱝ ᱞᱟᱹᱴᱩ ᱜᱟᱱᱮᱢ ᱵᱮᱱᱟᱣ ᱟᱠᱟᱫᱟ ᱜᱚᱢᱠᱮ?
ᱟᱫᱚ ᱤᱧ ᱫᱚ ᱱᱤᱛᱚᱜ ᱫᱚ ᱦᱟᱸᱜ ᱚᱝᱠᱟ ᱞᱮᱠᱟ ᱫᱚ ᱟᱹᱰᱤ ᱢᱟᱨᱟᱝ ᱫᱚ ᱵᱟᱹᱧ ᱵᱮᱱᱟᱣ ᱟᱠᱟᱫᱼᱟ, ᱱᱤᱛᱚᱜ ᱫᱚ ᱚᱝᱠᱟ ᱢᱚᱱᱮᱭ ᱠᱟᱹᱧ ᱡᱮᱢᱚᱱ ᱱᱚᱝᱠᱟ ᱰᱮᱲᱥᱚ ᱫᱩᱥᱚ ᱴᱤ ᱥᱟᱦᱮᱵ ᱞᱮᱠᱟ, ᱛᱟᱨᱯᱚᱨ ᱚᱝᱠᱟ ᱢᱤᱫ ᱫᱷᱟᱣ ᱨᱮ ᱫᱚ ᱚᱝᱠᱟ ᱞᱮᱠᱟ ᱠᱟᱹᱣᱰᱤ ᱠᱚᱨᱮᱱᱟᱜ ᱟᱱᱟᱴ ᱢᱮᱱᱟᱜᱼᱟ᱾ ᱚᱝᱠᱟ ᱞᱮᱠᱟ ᱵᱟᱝ ᱠᱩᱲᱟᱹᱜ ᱟᱫᱚ ᱫᱤᱱ ᱫᱤᱱ ᱛᱮ ᱚᱝᱠᱟ ᱢᱟᱨᱟᱝ ᱤᱫᱤᱭ ᱦᱩᱭᱩᱜᱼ, ᱦᱳᱭ ᱦᱳᱭ
ᱟᱫᱚ ᱢᱤᱫ ᱫᱷᱟᱣ ᱛᱮ ᱫᱚ ᱛᱚ ᱦᱟᱸᱜ ᱡᱚᱛᱚ ᱡᱤᱱᱤᱥ ᱨᱮᱱᱟᱜ ᱜᱮ ᱚᱝᱠᱟ ᱫᱚ ᱢᱤᱫ ᱢᱤᱫ ᱜᱷᱟᱹᱲᱤ ᱛᱮ ᱫᱚ ᱵᱟᱭ ᱜᱟᱱ ᱜᱚᱫᱚᱜᱼᱟ ᱟᱨ ᱟᱥᱛᱮ ᱟᱥᱛᱮ ᱚᱝᱠᱟ ᱜᱮ ᱢᱟᱨᱟᱝ ᱤᱫᱤᱭ ᱦᱩᱭᱩᱜᱼᱟ, ᱟᱫᱚ ᱟᱫᱚ ᱢᱟᱱᱮ ᱥᱟᱹᱰᱤ ᱪᱮᱫ ᱞᱮᱠᱟ ᱛᱤᱱᱟᱹᱜ ᱛᱤᱱᱟᱹᱜ ᱠᱚ ᱢᱟᱱᱮ ᱚᱝᱠᱟ ᱥᱮᱬᱟ ᱥᱮᱬᱟ ᱠᱚᱢ ᱫᱚᱦᱚᱭᱮᱫ ᱠᱚᱣᱟ?
ᱟᱫᱚ ᱱᱤᱛᱳᱜ ᱫᱚ ᱦᱟᱸᱜ ᱚᱝᱠᱟ ᱞᱮᱠᱟ ᱫᱚ ᱢᱟᱱᱮ ᱢᱟᱨᱟᱝ ᱠᱚᱫᱚ ᱫᱚᱦᱚ ᱫᱚ ᱵᱟᱝ ᱦᱩᱭᱩᱜ ᱠᱟᱱᱟ ᱟᱹᱰᱤ ᱜᱟᱱ ᱫᱚ ᱚᱱᱠᱟ᱾ ᱱᱤᱛᱚᱜ ᱫᱚ ᱩᱱᱠᱩ ᱦᱚᱯᱚᱱ ᱧᱚᱜ ᱠᱚᱜᱮ ᱠᱤᱨᱤᱧ ᱠᱟᱛᱮᱜ ᱤᱭᱟᱹ ᱠᱚ ᱦᱩᱭᱩᱜᱼᱟ ᱾ ᱛᱟᱯᱚᱨ ᱦᱟᱸᱜ ᱟᱫᱚ ᱩᱱᱠᱩᱜᱮ ᱢᱟᱨᱟᱝ ᱠᱟᱛᱮᱫ ᱟᱫᱚ ᱩᱱᱠᱩ ᱠᱚᱜᱮ ᱟᱫᱚ ᱚᱝᱠᱟ ᱟᱹᱠᱷᱨᱤᱧ ᱠᱚᱨᱮᱱᱟᱜ ᱵᱮᱵᱚᱥᱛᱷᱟᱭ ᱦᱩᱭᱩᱜᱼᱟ᱾
ᱦᱳᱭ, ᱟᱫᱚ ᱱᱤᱛᱳᱜ ᱚᱠᱛᱚ ᱨᱮᱫᱚ ᱞᱤᱧ ᱧᱮᱞ ᱵᱟᱲᱟᱭᱮᱫᱼᱟ᱾ ᱡᱮᱢᱚᱱ ᱫᱮᱥᱤ ᱥᱤᱢ ᱨᱮᱱᱟᱜ ᱤᱭᱟᱹ ᱠᱚ ᱦᱚᱸ ᱟᱹᱰᱤ ᱵᱷᱟᱜᱮ ᱜᱮ ᱪᱟᱞᱟᱜ ᱠᱟᱱᱟ ᱵᱟᱡᱟᱨ ᱠᱚᱨᱮ ᱾ ᱚᱱᱟ ᱠᱷᱟᱹᱛᱤᱨ ᱛᱮ ᱢᱚᱱᱮ ᱦᱩᱭᱱᱟ ᱵᱟᱝ ᱱᱤᱭᱟᱹᱜᱮ ᱤᱭᱟᱹ ᱞᱮᱠᱷᱟᱱ ᱫᱚ ᱵᱷᱟᱜᱮᱜᱼᱟ᱾
ᱵᱷᱟᱜᱮᱜᱼᱟ ᱮᱠᱟᱞ ᱮᱠᱟᱞ ᱟᱨ ᱟᱫᱚ ᱵᱚᱭᱦᱟ ᱡᱮᱢᱚᱱ ᱥᱤᱢ ᱥᱟᱰᱤ ᱥᱤᱢ ᱥᱟᱺᱰᱤ ᱠᱚᱨᱮ ᱫᱚ ᱧᱮᱞ ᱠᱚᱢ ᱦᱚᱭ ᱛᱳ ᱥᱟᱺᱰᱤ ᱠᱚ ᱠᱤᱢᱵᱟ ᱚᱝᱠᱟ ᱥᱤᱢ ᱠᱚᱨᱮ ᱱᱟᱜ ᱫᱟᱢ ᱫᱚ ᱟᱹᱰᱤ ᱜᱮ ᱡᱟᱹᱥᱛᱤ ᱠᱟᱭ ᱛᱮ ᱵᱤᱥᱤ ᱜᱮᱭᱟ᱾ ᱟᱨ ᱱᱚᱝᱠᱟ, ᱟᱹᱰᱤ ᱜᱮ ᱡᱟᱹᱥᱛᱤ ᱠᱟᱱᱟ ᱦᱤᱛᱳᱜ ᱫᱚ ᱟᱫᱚ ᱟᱹᱰᱤ ᱱᱟᱯᱟᱭ ᱠᱟᱹᱢᱤᱨ ᱨᱮᱢ ᱮ ᱢᱚᱦᱚᱰᱟ ᱟᱠᱟᱱᱟ ᱥᱮᱢ ᱟᱹᱰᱤ ᱱᱟᱯᱟᱭ ᱠᱟᱹᱢᱤ ᱛᱮ ᱛᱮᱢ ᱛᱟᱲᱟᱢ ᱟᱠᱟᱫᱟ᱾ ᱟᱫᱚ ᱡᱩᱫᱤ ᱚᱱᱠᱟ ᱡᱩᱫᱤ ᱟᱹᱰᱤ ᱡᱟᱹᱥᱛᱤ ᱠᱟᱭᱛᱮ ᱡᱩᱫᱤ ᱠᱚ ᱦᱩᱭᱩᱜ ᱛᱟᱢ ᱠᱷᱟᱱ ᱤᱧᱦᱚᱸ ᱠᱤᱪᱷᱩ ᱜᱟᱱ ᱫᱚ ᱤᱢᱟᱹᱧ ᱢᱮ, ᱦᱩᱸ᱾
ᱮᱠᱟᱞ ᱮᱠᱟᱞ ᱦᱳᱭ ᱢᱟᱱᱮ ᱛᱟᱦᱞᱮ ᱚᱱᱠᱟ ᱟᱞᱮ ᱥᱮᱱ ᱫᱚ ᱡᱮᱢᱚᱱ ᱱᱚᱝᱠᱟ ᱡᱩᱫᱤ ᱫᱮᱥᱤ ᱥᱤᱢ ᱠᱚᱣᱟᱜ ᱚᱱᱮ ᱥᱟᱸᱰᱤ ᱠᱚᱫᱚ ᱟᱫᱚ ᱚᱱᱠᱟ ᱠᱮᱡᱤ ᱦᱤᱥᱟᱹᱵ ᱛᱮᱫᱚ ᱟᱠᱷᱨᱤᱧ ᱫᱚ ᱵᱟᱝ ᱜᱟᱱᱚᱜᱼᱟ ᱩᱱᱠᱩ ᱫᱚ ᱚᱱᱠᱟ ᱤᱭᱟᱹ ᱛᱮᱜᱮ ᱟᱠᱷᱨᱤᱧ ᱠᱚ ᱦᱩᱭᱩᱜᱼᱟ᱾
ᱦᱳᱭ ᱦᱳᱭ ᱦᱳᱭ ᱦᱳᱭ ᱦᱳᱭ, ᱩᱸ
ᱠᱮᱡᱤ ᱦᱤᱥᱟᱹᱵ ᱛᱮ ᱟᱠᱷᱨᱤᱧ ᱞᱮᱠᱚ ᱠᱷᱟᱱ ᱫᱚ ᱱᱟᱥᱮᱱᱟᱜ ᱫᱚ ᱢᱟᱱᱮ ᱚᱱᱠᱟ ᱞᱮᱠᱟ ᱫᱚ ᱤᱭᱟᱹ ᱫᱚ ᱵᱟᱝ ᱦᱩᱭᱩᱜᱼᱟ ᱠᱟᱹᱣᱰᱤ ᱠᱚᱫᱚ᱾ ᱩᱱᱠᱩ ᱫᱚ ᱱᱚᱝᱠᱟ ᱠᱚ ᱤᱭᱟᱹ ᱛᱮᱜᱮ ᱟᱠᱷᱨᱤᱧ ᱞᱮᱠᱚ ᱠᱷᱟᱱᱡ ᱱᱟᱯᱟᱭᱚᱜᱼᱟ᱾
ᱮᱠᱫᱚᱢ ᱮᱠᱫᱚᱢ ᱮᱠᱫᱚᱢ, ᱦᱩᱸ
ᱦᱳᱭ, ᱟᱨ ᱩᱱᱠᱩ ᱤᱭᱟᱹ ᱠᱚᱫᱚ ᱟᱞᱮ ᱥᱮᱱ ᱫᱚ ᱚᱱᱠᱟ ᱯᱩᱱ ᱥᱟᱭ
ᱦᱩᱸ᱾
ᱚᱱᱠᱟ, ᱴᱟᱠᱟ ᱜᱟᱱ ᱠᱮᱡᱤ ᱯᱟᱲᱟᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱞᱦᱮ ᱛᱚ ᱟᱹᱰᱤ ᱟᱭᱢᱟ ᱜᱮ ᱥᱤᱢ ᱠᱚ ᱫᱟᱢ ᱟᱠᱟᱱ ᱜᱮᱭᱟ ᱱᱤᱛ ᱫᱚ ᱥᱤᱢ ᱪᱟᱥ ᱠᱚᱨᱮ ᱦᱚᱸ ᱟᱹᱰᱤ ᱮ ᱱᱟᱯᱟᱭ ᱚᱨᱡᱚ ᱚ ᱩᱰᱩᱝ ᱜᱟᱱᱚᱜᱼᱟ, ᱦᱮᱸ ᱥᱮ ᱵᱟᱝ?
ᱮᱠᱟᱞ ᱮᱠᱟᱞ ᱦᱳᱭ ᱚᱱᱟ ᱠᱷᱟᱹᱛᱤᱨ ᱚᱱᱠᱟ ᱢᱚᱱᱮ ᱦᱩᱭᱱᱟ ᱱᱤᱛᱳᱜ ᱚᱠᱛᱚ ᱨᱮᱫᱚ ᱱᱩᱠᱩ ᱠᱚ ᱪᱟᱥ ᱞᱮᱠᱚ ᱠᱷᱟᱱ ᱜᱮ ᱱᱟᱯᱟᱭᱚᱜᱼᱟ, ᱱᱤᱛᱚᱜ ᱫᱚ ᱵᱚᱭᱞᱟᱨ ᱥᱤᱢ ᱠᱚ ᱦᱚᱲ ᱠᱚ ᱚᱱᱠᱟ ᱞᱮᱠᱟ ᱫᱚ ᱵᱟᱠᱚ ᱠᱩᱥᱤᱭᱟᱠᱚ ᱠᱟᱱᱟ᱾
ᱮᱠᱟᱞ ᱮᱠᱟᱞ ᱮᱠᱟᱞ ᱮᱠᱫᱚᱢ ᱥᱟᱹᱨᱤ ᱠᱟᱛᱷᱟᱢ ᱞᱮᱭ ᱟᱠᱟᱫᱟ ᱵᱚᱭᱦᱟ ᱱᱚᱣᱟ ᱫᱚ, ᱦᱮᱸ?
ᱦᱳᱭ ᱦᱳᱭ᱾ ᱦᱚᱲ ᱠᱚᱦᱚᱸ ᱫᱤᱱ ᱫᱤᱱᱛᱮ ᱚᱱᱠᱟ ᱵᱚᱭᱞᱟᱨ ᱥᱤᱢ ᱡᱤ ᱡᱤᱞ ᱡᱚᱢ ᱠᱚᱫᱚ ᱠᱚ ᱠᱚᱢ ᱤᱫᱤᱭᱮᱫᱼᱟ ᱚᱱᱟ ᱠᱷᱟᱹᱛᱤᱨ ᱛᱮ ᱢᱚᱱᱮ ᱦᱩᱭᱱᱟ ᱵᱟᱝ ᱱᱤᱭᱟᱹ ᱜᱮ ᱠᱚᱨᱟᱣ ᱞᱮᱠᱷᱟᱱ ᱱᱟᱯᱟᱭᱚᱜᱼᱟ᱾
ᱮᱠᱟᱞ ᱮᱠᱟᱞ ᱮᱠᱟᱞ ᱮᱠᱟᱞ ᱦᱩᱸ,
ᱚᱱᱟ ᱠᱷᱟᱹᱛᱤᱨ ᱛᱮ ᱱᱤᱭᱟᱹ ᱜᱮ ᱟᱫᱚ ᱮᱦᱚᱵ ᱦᱩᱭᱩᱜ ᱞᱟᱹᱜᱤᱫᱟ᱾ ᱚᱲᱟᱜ ᱠᱚᱫᱚ ᱵᱮᱱᱟᱯ ᱯᱩᱨᱟᱹ ᱦᱩᱭ ᱠᱟᱱᱟ ᱟᱫᱚ ᱚᱱᱠᱟ ᱥᱤᱢ ᱠᱚᱜᱮ ᱦᱟᱸᱜ ᱟᱹᱣᱨᱤ ᱧᱟᱢᱚᱜ-ᱟ ᱠᱚ ᱚᱱᱠᱟ ᱞᱮᱠᱟ᱾
ᱟᱪᱪᱷᱟ ᱟᱪᱪᱷᱟ ᱟᱪᱪᱷᱟ ᱟᱪᱪᱷᱟ᱾ ᱢᱟᱱᱮ ᱚᱲᱟᱜ ᱠᱚᱫᱚ ᱢᱟᱱᱮ ᱪᱮᱫ ᱞᱮᱠᱟ ᱚᱲᱟᱜ ᱫᱚ ᱪᱮᱫ ᱠᱚᱛᱮᱢ ᱵᱮᱱᱟᱣ ᱠᱟᱫᱟ ᱵᱚᱭᱦᱟ ᱢᱟᱱᱮ ᱱᱚᱝᱠᱟ ᱮ ᱥᱤᱨᱢᱤᱴ ᱨᱮᱱᱟᱜ ᱚᱲᱟᱜ ᱮᱢ ᱵᱮᱱᱟᱣ ᱠᱮᱫᱟ?
ᱦᱳᱭ ᱦᱳᱭ ᱚᱱᱠᱟ ᱥᱤᱢᱮᱱᱴ ᱨᱮᱱᱟᱜ ᱜᱮ ᱵᱮᱱᱟᱣ ᱫᱚ ᱦᱳᱭ ᱠᱟᱱᱟ, ᱢᱤᱫᱴᱟᱝ ᱚᱱᱠᱟ ᱵᱷᱟᱜᱮ ᱧᱚᱜ ᱜᱮ ᱵᱮᱱᱟᱣ ᱦᱳᱭ ᱠᱟᱱᱟ᱾ ᱟᱫᱚ ᱢᱚᱱᱮ ᱦᱩᱭᱱᱟ ᱩᱸ ᱵᱮᱱᱟᱣ ᱛᱚ ᱢᱤᱫ ᱫᱷᱟᱣ ᱜᱮ ᱵᱮᱱᱟᱣ ᱦᱩᱭᱩᱜᱼᱟ ᱚᱱᱠᱟ ᱟᱨᱚ ᱪᱟᱸᱲ ᱪᱟᱸᱲ ᱨᱟᱹᱯᱩᱫᱚᱜᱼᱟ ᱤᱭᱟᱹᱜᱼᱟ ᱡᱩᱫᱤ ᱱᱚᱝᱠᱟ ᱡᱟᱦᱟᱸ ᱞᱮᱠᱟ ᱵᱮᱱᱟᱣ ᱠᱟᱜ ᱠᱷᱟᱱ ᱫᱚ᱾
ᱮᱠᱟᱞ ᱮᱠᱟᱞ ᱮᱠᱟᱞ ᱮᱠᱟᱞ ᱦᱮᱸ
ᱦᱳᱭ ᱚᱱᱟ ᱠᱷᱟᱹᱛᱤᱨ ᱛᱮ ᱢᱚᱱᱮ ᱦᱩᱭᱱᱟ ᱢᱤᱫ ᱫᱷᱟᱣ ᱨᱮᱜᱮ ᱡᱟᱦᱟᱸ ᱞᱮᱠᱟ ᱜᱮ ᱢᱤᱫ ᱫᱷᱟᱨᱮ ᱨᱮ ᱡᱟᱦᱟᱸ ᱞᱮᱠᱟ ᱠᱩᱞᱟᱹᱣ ᱠᱟᱛᱮᱜ ᱵᱮᱱᱟᱣ ᱠᱟᱜ ᱦᱩᱭᱩᱜᱼᱟ᱾
ᱦᱮᱸ᱾
ᱮᱠᱟᱞ ᱮᱠᱟᱞ ᱦᱳᱭ᱾
ᱟᱻᱰᱤ ᱱᱟᱯᱟᱭ ᱛᱟᱦᱚᱞᱮ ᱦᱩᱸ᱾
ᱦᱳᱭ ᱦᱳᱭ᱾
ᱟᱫᱚ ᱱᱤᱛ ᱫᱚ, ᱦᱟᱸ ᱞᱮᱭ ᱢᱮ᱾
ᱚᱱᱠᱟ ᱛᱟᱦᱞᱮ ᱫᱚᱠᱟᱱ ᱫᱚ ᱟᱢᱫᱚ ᱛᱤᱥ ᱠᱷᱚᱱᱮᱢ ᱤᱭᱟᱹᱭᱮᱜᱼᱟ?
ᱮᱸ ᱫᱚᱠᱟᱱ ᱫᱚ ᱱᱚᱝᱠᱟ ᱤᱧ ᱦᱚᱸ ᱫᱚᱢᱮ ᱡᱟᱹᱥᱛᱤ ᱢᱟᱲᱟᱝ ᱠᱷᱚᱱᱟᱜ ᱫᱚ ᱵᱟᱹᱧ ᱪᱷᱩᱴᱟᱹᱣ ᱟᱠᱟᱱᱟ ᱟᱫᱚ ᱦᱚᱞᱟ ᱢᱟᱫᱷᱮᱨ ᱠᱷᱚᱱᱟᱜ ᱜᱤᱧ ᱪᱷᱩᱴ ᱴᱟᱹᱣ ᱧᱚᱜ ᱠᱟᱱᱟ, ᱟᱫᱚ ᱦᱚᱞᱟ ᱢᱟᱫᱷᱮᱨ ᱪᱷᱩᱴᱟᱹᱣ ᱦᱩᱭᱮᱱ ᱠᱷᱟᱹᱛᱤᱨ ᱜᱮ ᱟᱫᱚ ᱮ ᱱᱚᱜᱼᱚ ᱱᱚᱝᱠᱟ ᱟᱨᱠᱤ ᱪᱤᱱᱛᱟᱹ ᱵᱷᱟᱵᱱᱟ ᱫᱚ ᱞᱟᱦᱟ ᱠᱷᱚᱱᱟᱜ ᱜᱮ ᱛᱟᱦᱮᱸ ᱠᱟᱱᱟ ᱡᱮ ᱢᱤᱫᱴᱮᱱ ᱵᱷᱩᱥᱤ ᱢᱟᱞ ᱫᱚᱠᱟᱱ ᱵᱮᱱᱟᱣ ᱦᱩᱭᱩᱜᱼᱟ᱾ ᱢᱤᱫᱴᱮᱱ ᱱᱟᱯᱟᱭ ᱢᱤᱫᱴᱮᱱ ᱮ ᱡᱩᱫᱤ ᱡᱟᱦᱟᱱᱟᱜ ᱚᱨᱡᱚ ᱠᱚ ᱧᱟᱢᱚᱜ ᱠᱟᱱ ᱠᱷᱟᱱ ᱫᱚ ᱟᱫᱚ ᱟᱹᱰᱤ ᱞᱟᱦᱟ ᱠᱷᱚᱱᱟᱜ ᱜᱮ ᱪᱤᱱᱛᱟᱹ ᱵᱷᱟᱵᱱᱟ ᱫᱚ ᱛᱟᱦᱮᱸ ᱠᱟᱱᱟ ᱟᱫᱚ ᱦᱚᱞᱟ ᱢᱟᱫᱷᱮᱨ ᱠᱷᱚᱱᱟᱜ ᱜᱮ ᱟᱫᱚ ᱚᱱᱟ ᱢᱟᱞ ᱠᱚ ᱟᱹᱜᱩ ᱦᱩᱭᱩᱜ ᱠᱟᱱᱟ ᱟᱨᱠᱤ᱾
ᱟᱪᱪᱷᱟ ᱟᱪᱪᱷᱟ᱾
ᱟ ᱱᱚᱣᱟ ᱱᱚᱝᱠᱟ ᱱᱚᱝᱠᱟ ᱫᱚᱠᱟᱱ ᱠᱚᱨᱮ ᱦᱚᱸ ᱧᱟᱢᱚᱜᱼᱟ ᱟᱭᱢᱟ ᱞᱮᱠᱟᱱᱟᱜ ᱱᱚᱝᱠᱟᱱᱟᱜ ᱟᱡ ᱡᱤᱱᱤᱥ ᱠᱚ ᱡᱟᱦᱟᱸ ᱫᱚ ᱵᱷᱩᱥᱤᱢᱟᱞ ᱫᱚᱠᱟᱱ ᱨᱮ ᱡᱟᱦᱟᱸ ᱡᱟᱦᱟᱸ ᱡᱤᱱᱤᱥ ᱠᱚ ᱧᱟᱢᱚᱜᱼᱟ ᱟᱨᱠᱤ ᱚᱱᱮ ᱚᱱᱠᱟᱱᱟᱜ ᱠᱚᱜᱮ ᱟᱠᱷᱨᱤᱧ ᱵᱟᱲᱟ ᱦᱩᱭᱩᱜ ᱠᱟᱱ ᱜᱮᱭᱟ ᱟᱨ ᱟ ᱱᱮᱜᱼᱮ ᱦᱚᱞᱟ ᱢᱟᱫᱷᱮᱨ ᱠᱷᱱᱟᱜ ᱟᱹᱜᱩ ᱵᱟᱲᱟ ᱦᱩᱭᱩᱜ ᱠᱟᱱᱟ ᱟᱨ ᱥᱮᱞ ᱦᱚᱸ ᱢᱤᱫᱴᱟᱝ ᱵᱟᱨᱭᱟ ᱫᱚ ᱥᱮᱞ ᱜᱚᱫ ᱠᱟᱱ ᱜᱮᱭᱟ ᱵᱟᱝ ᱫᱚ ᱵᱟᱝ᱾
ᱦᱳᱭ ᱦᱳᱭ᱾
ᱟᱫᱚ ᱚᱱᱟ ᱠᱚᱜᱮ ᱱᱤᱛᱳᱜ ᱫᱚ ᱚᱲᱟᱜ ᱠᱚᱨᱮ ᱥᱟᱡᱟᱣ ᱵᱟᱲᱟ ᱥᱮ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱟᱨᱠᱤ᱾
ᱮᱠᱟᱞ ᱮᱠᱟᱞ ᱦᱳᱭ᱾
ᱦᱩᱸ᱾
ᱟᱫᱚ ᱤᱧ ᱦᱚᱸ ᱵᱚᱭᱦᱟ ᱱᱚᱝᱠᱟ ᱢᱟᱱᱮ ᱱᱤᱛᱚᱜ ᱤᱭᱟᱹ ᱠᱚ ᱟᱹᱣᱨᱤ ᱵᱮᱱᱟᱣ ᱠᱷᱚᱱᱟᱜ ᱜᱮ ᱡᱟᱦᱟᱸᱭ ᱠᱚ ᱚᱱᱠᱟ ᱥᱤᱢ ᱠᱩᱠᱩ ᱜᱮᱫ ᱠᱚᱣᱟ ᱩᱱᱠᱩ ᱠᱩ ᱱᱤᱛᱚᱜ ᱜᱷᱚᱱᱚ ᱜᱮᱠᱚ ᱦᱤᱡᱩᱜ ᱠᱟᱱᱟ ᱢᱮᱱ ᱫᱟᱠᱚ ᱞᱚᱜᱚᱱ ᱞᱚᱜᱚᱱ ᱤᱭᱟᱹᱭ ᱢᱮ ᱛᱮᱭᱟᱨ ᱢᱮ ᱢᱮᱱᱛᱮ ᱛᱚᱵᱮ ᱠᱷᱟᱱ ᱫᱚ ᱟᱠᱚ ᱠᱩ ᱢᱟᱱᱮ ᱤᱫᱤ ᱠᱚᱣᱟ ᱠᱩ ᱟᱞᱮᱭᱟᱜ ᱦᱚᱸ ᱱᱟᱥᱮᱱᱟᱜ ᱱᱟᱯᱟᱭ ᱦᱩᱭᱩᱜᱼᱟ ᱟᱠᱚᱣᱟᱜ ᱦᱚᱸ ᱵᱷᱟᱜᱮ ᱦᱩᱭᱩᱜᱼᱟ᱾
ᱮᱠᱟᱞ ᱮᱠᱟᱞ ᱮᱠᱟᱞ ᱮᱸ ᱟᱫᱚ ᱩᱱᱠᱩ ᱫᱚ ᱢᱟᱱᱮ ᱪᱮᱫ ᱞᱮᱠᱟ ᱢᱟᱱᱮ ᱮᱻ ᱢᱟᱱᱮ ᱚᱰᱟᱨ ᱠᱚᱠᱚ ᱞᱟᱹᱭᱮᱫᱼᱟ ᱥᱮ ᱪᱮᱫ ᱞᱮᱠᱟ?
ᱦᱳᱭ ᱦᱳᱭ ᱢᱟᱱᱮ ᱱᱩᱠᱩ ᱫᱚ ᱟᱹᱞᱤᱧ ᱴᱷᱮᱱ ᱠᱷᱚᱱ ᱠᱚ ᱤᱫᱤ ᱠᱚᱣᱟ ᱤᱱᱟᱹ ᱯᱚᱨᱮ ᱟᱫᱚ ᱟᱠᱚ ᱟᱨᱦᱚᱸ ᱚᱸᱰᱮ ᱟᱠᱷᱨᱤᱧ ᱟᱠᱚ᱾
ᱚ ᱟᱹᱰᱤ ᱱᱟᱯᱟᱭ ᱱᱟᱯᱟᱭ ᱟᱹᱰᱤ ᱱᱟᱯᱟᱭ ᱟᱹᱰᱤ ᱱᱟᱯᱟᱭ ᱦᱩᱸ᱾
ᱦᱮᱸ ᱛᱚ ᱚᱱᱟᱜᱮ ᱛᱤᱥ ᱠᱚᱛᱮ ᱮᱦᱚᱵ ᱦᱩᱭᱩᱜ ᱠᱟᱱᱟ ᱚᱱᱟᱜᱮ ᱞᱚᱜᱚᱱᱚᱜ ᱦᱩᱭᱩᱜ ᱠᱟᱱᱟ ᱟᱫᱚ ᱚᱱᱠᱟ ᱞᱮᱠᱟ ᱢᱟᱱᱮ ᱥᱤᱢ ᱠᱚ ᱵᱷᱟᱜᱮ ᱧᱚᱜ ᱵᱟᱹᱞᱤᱧ ᱧᱟᱢᱮᱫ ᱠᱚᱣᱟ।
ᱦᱟᱸ ᱦᱟᱸ ᱦᱟᱸ।
ᱤ ᱠᱟᱜ ᱡᱟᱸᱦᱟᱭ। ᱟᱫᱚ ᱥᱤᱢ ᱠᱚ ᱫᱚᱦᱚ ᱠᱟᱛᱮᱫ ᱦᱚᱸ ᱟᱨᱚ ᱟᱹᱰᱤ ᱞᱮᱠᱟᱱᱟᱜ ᱚᱱᱠᱟ ᱤᱭᱟᱹ ᱠᱚ ᱢᱮᱱᱟᱜ-ᱟ ᱛᱚ ᱡᱮᱢᱚᱱ ᱨᱳᱜᱽ ᱟᱡᱟᱨ ᱠᱚᱨᱮ ᱠᱷᱚᱱ ᱵᱟᱧᱪᱟᱣ ᱚᱱᱟ ᱠᱚᱨᱮᱱᱟᱜ ᱦᱚᱸ ᱱᱟᱥᱮᱱᱟᱜ ᱟᱱᱟᱴ। ᱠᱷᱮᱛ ᱵᱟᱲᱟ ᱠᱚ ᱢᱮᱱᱟᱜᱼᱟ ᱚᱱᱟ ᱠᱚ ᱩᱭᱦᱟᱹᱨ ᱵᱷᱟᱵᱽᱱᱟ ᱠᱟᱛᱮᱫ ᱜᱮ ᱤᱭᱟᱹᱭ ᱦᱩᱭᱩᱜ ᱠᱟᱱᱟ᱾
ᱦᱳᱭ ᱦᱳᱭ ᱦᱳᱭ ᱦᱳᱭ ᱦᱳᱭ ᱩᱸ ᱟᱪᱪᱷᱟ। ᱟ ᱛᱟᱦᱚᱞᱮ ᱵᱚᱭᱦᱟ ᱚᱱᱟ ᱮ ᱥᱤᱢ ᱮ ᱥᱤᱢ ᱠᱚᱫᱚ ᱪᱮᱫ ᱞᱮᱠᱟ ᱚᱠᱟ ᱥᱮᱫ ᱠᱷᱚᱱᱮᱢ ᱟᱹᱜᱩᱭᱮᱫ ᱠᱚ ᱥᱮ ᱚᱱᱠᱟ ᱮᱠᱷᱚᱱ ᱯᱚᱨᱚᱡᱚᱱᱛᱚ ᱚᱱᱠᱟᱱᱟᱜ ᱠᱷᱚᱵᱚᱨ ᱟᱣᱨᱤᱧ ᱧᱟᱢᱟ।
ᱦᱳᱭ ᱦᱳᱭ ᱟᱫᱚ ᱚᱱᱟ ᱠᱚᱜᱮ ᱢᱟᱱᱮ ᱤᱭᱟᱹ ᱠᱚ ᱦᱟᱛᱟᱣ ᱦᱩᱭᱩᱜ ᱠᱟᱱᱟ ᱚᱠᱟ ᱞᱮᱠᱟᱱ ᱠᱚ ᱤᱭᱟᱹ ᱞᱮᱠᱚ ᱠᱷᱟᱱ ᱢᱟᱱᱮ ᱱᱟᱯᱟᱭᱚᱜᱼᱟ ᱢᱮᱱᱛᱮ।
ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ।
ᱦᱳᱭ ᱢᱟᱱᱮ ᱢᱚᱱᱮ ᱦᱩᱭᱩᱜ ᱠᱟᱱᱟ ᱢᱟᱱᱮ ᱮᱦᱚᱵ ᱦᱩᱭᱩᱜ ᱠᱷᱟᱱ ᱛᱚ ᱱᱟᱥᱮᱱᱟᱜ ᱚᱠᱛᱚ ᱦᱟᱛᱟᱣ ᱠᱟᱛᱮᱜ ᱨᱮᱦᱚᱸ ᱢᱟᱱᱮ ᱵᱷᱟᱜᱮ ᱧᱚᱜ ᱜᱮ ᱡᱮᱢᱚᱱ ᱦᱩᱭᱩᱜ
ᱦᱳᱭ ᱢᱤᱫᱴᱮᱱ ᱵᱷᱟᱜᱮ ᱧᱚᱜᱟᱜ ᱢᱤᱫᱴᱮᱱ ᱱᱟᱯᱟᱭ ᱚᱨᱡᱚ ᱥᱮ ᱢᱤᱫᱴᱮᱱ ᱵᱷᱟᱜᱮ ᱞᱮᱠᱟᱱᱟᱜ ᱜᱮ ᱡᱮᱢᱚᱱ ᱦᱳᱭ ᱦᱚᱸ ᱫᱚᱨᱠᱟᱨ ᱠᱟᱱ ᱜᱮᱭᱟ।
ᱡᱮᱦᱮᱛᱩ ᱟ ᱡᱮᱦᱮᱛᱩ ᱢᱤᱫᱴᱮᱱ ᱚᱱᱟ ᱡᱮ ᱨᱮ ᱢᱚᱱᱮ ᱮᱢ ᱦᱩᱭ ᱠᱟᱱᱟ ᱟᱫᱚ ᱚᱱᱟ ᱫᱚ ᱡᱩᱫᱤ ᱢᱚᱱᱮ ᱱᱟᱯ ᱱᱟᱯᱟᱭ ᱢᱚᱱᱮ ᱮᱢ ᱦᱩᱭ ᱠᱟᱱᱟ ᱟᱨ ᱡᱩᱫᱤ ᱚᱱᱠᱟ ᱞᱮᱲᱮ ᱛᱮᱲᱮ ᱞᱮᱲᱮ ᱵᱮᱲᱮ ᱠᱚᱨᱟᱣ ᱞᱮᱠᱷᱟᱱ ᱛᱚ ᱵᱟᱭ ᱜᱟᱱᱚᱜᱼᱟ ᱦᱮᱸ ᱥᱮ ᱵᱟᱝ?
ᱮᱠᱟᱞ ᱮᱠᱟᱞ ᱦᱳᱭ।
ᱚᱱᱟ ᱫᱚ ᱱᱟᱯᱟᱭ ᱜᱮ ᱱᱟᱯᱟᱭ ᱛᱮᱥᱮ ᱧᱮᱞ ᱢᱮ ᱠᱟᱹᱡ ᱤᱭᱟᱹ ᱪᱤᱱᱛᱟᱹ ᱵᱷᱟᱵᱱᱟ ᱠᱟᱛᱼᱼ ᱮᱫ ᱪᱮᱫ ᱚᱠᱟᱴᱟᱜ ᱵᱩᱜᱤᱜ ᱠᱟᱱᱟ ᱚᱠᱟᱴᱟᱜ ᱵᱩᱜᱤᱜ ᱠᱟᱱᱟ ᱚᱠᱟᱴᱟᱜ ᱵᱟᱝ ᱠᱟᱱᱟ ᱚᱠᱟ ᱴᱷᱮᱱ ᱠᱷᱚᱱᱟᱜ ᱟᱹᱜᱩ ᱠᱚ ᱦᱩᱭᱩᱜᱼᱟ ᱵᱷᱟᱜᱤ ᱥᱮ ᱵᱟᱝ ᱚᱱᱟ ᱫᱚ ᱮ ᱟᱢ ᱴᱷᱮᱱ ᱜᱮ ᱤᱭᱟᱹ ᱫᱚ ᱟᱨᱠᱤ
ᱦᱚᱭ ᱦᱚᱭ ᱦᱚᱭ।
ᱟᱨ ᱛᱟᱦᱞᱮ
ᱚᱱᱟ ᱠᱚᱜᱮ ᱩᱭᱦᱟᱹᱨ ᱵᱷᱟᱵᱱᱟ ᱠᱟᱛᱮᱫ ᱞᱟᱦᱟᱥᱮᱱ ᱞᱟᱦᱟᱜ ᱦᱩᱭᱩᱜ ᱠᱟᱱᱟ।
ᱮᱠᱟᱞ ᱮᱠᱟᱞ ᱮᱠᱟᱞ ᱮᱠᱟᱞ ᱦᱮᱸ, ᱟᱨ ᱱᱤᱛ ᱫᱚ ᱛᱟᱦᱚᱞᱮ ᱪᱮᱫ ᱞᱮᱠᱟ ᱢᱟᱱᱮ ᱮ ᱫᱟᱢ ᱠᱚᱫᱚ ᱟᱬᱜᱚᱱᱟ ᱟᱬᱜᱚᱱ ᱠᱟᱱᱟ ᱥᱮ ᱡᱟᱹᱥᱛᱤ ᱥᱮᱫ ᱜᱮ ᱪᱟᱞᱟᱜ ᱠᱟᱱᱟ ᱪᱮᱫ ᱞᱮᱠᱟ?
ᱟᱫᱚ ᱚᱱᱠᱟ ᱟᱬᱜᱚ ᱞᱮᱠᱟ ᱫᱚ ᱵᱟᱝ ᱵᱩᱡᱷᱟᱹᱜ ᱠᱟᱱᱟ ᱱᱤᱛᱚᱜ ᱫᱚ ᱠᱟᱹᱡ ᱪᱮᱛᱟᱱ ᱥᱮᱱ ᱜᱮ ᱨᱟᱠᱟᱵ ᱠᱟᱱ ᱞᱮᱠᱟ ᱵᱩᱡᱷᱟᱹᱜ ᱠᱟᱱᱟ ᱚᱱᱟ ᱠᱷᱟᱹᱛᱤᱨ ᱛᱮ ᱵᱟᱝ ᱢᱚᱱᱮ ᱦᱩᱭᱩᱜ ᱠᱟᱱᱟᱼᱼ ᱞᱚᱜᱚᱱ ᱞᱚᱜᱚᱱ ᱜᱮ ᱠᱚᱨᱟᱣ ᱦᱩᱭᱩᱜᱼᱟ ᱢᱮᱱᱛᱮ।
ᱦᱩᱸ ᱦᱩᱸ ᱦᱩᱸ ᱢᱤᱫᱴᱮᱱ ᱵᱷᱟᱜᱤ ᱚᱨᱡᱚ ᱧᱟᱢ ᱨᱮᱫᱚ ᱞᱚᱜᱚᱱ ᱜᱮ ᱠᱟᱹᱡ ᱴᱟᱭᱤᱢ ᱮᱢᱟᱜ ᱢᱮ ᱦᱮᱸ ᱥᱮ ᱵᱟᱝ।
ᱮᱠᱟᱞ ᱮᱠᱟᱞ ᱦᱳᱭ।
ᱮᱠᱟᱞ ᱦᱩᱸ।
ᱟᱨ ᱛᱟᱦᱚᱞᱮ ᱵᱚᱭᱦᱟ ᱟᱢᱟᱜ ᱜᱮ ᱢᱟᱱᱮ ᱚᱠᱟ ᱞᱮᱠᱟ ᱛᱟᱦᱚᱞᱮ ᱤᱭᱟᱹ ᱠᱚ ᱪᱟᱞᱟᱜ ᱠᱟᱱᱟ?
ᱟ ᱤᱧᱟᱹᱜ ᱦᱚᱸ ᱚᱱᱠᱟ ᱱᱟᱯᱟᱭ ᱜᱮ ᱪᱟᱞᱟᱣ ᱫᱚ ᱪᱟᱞᱟᱜ ᱠᱟᱱ ᱜᱮᱭᱟ ᱟᱫᱚ ᱮᱻ ᱡᱮᱢᱚᱱ ᱮᱜ ᱵᱟᱠᱚ ᱞᱟᱹᱭᱟ ᱡᱮ ᱵᱮᱵᱽᱥᱟ ᱨᱮᱫᱚ ᱮ ᱞᱚᱥ ᱥᱮ ᱢᱤᱫᱴᱮᱱ ᱮ ᱡᱟᱦᱟᱸ ᱨᱳᱡᱽᱠᱟᱨ ᱥᱮ ᱢᱤᱫᱴᱮᱱ ᱚᱨᱡᱚ ᱚᱱᱟ ᱫᱚ ᱵᱟᱱᱟᱨ ᱜᱮ ᱛᱟᱦᱮᱱᱟ ᱞᱚᱥ ᱠᱷᱟᱱ ᱫᱚ ᱞᱚᱥ ᱠᱷᱚᱱ ᱫᱚ ᱫᱚᱢᱮᱢ ᱞᱚᱥᱚᱜᱼᱟ ᱵᱟᱝᱠᱷᱟᱱ ᱫᱚ ᱮ ᱨᱚᱡᱽᱜᱟᱨ ᱠᱷᱟᱱ ᱫᱚ ᱟᱹᱰᱤ ᱡᱟᱹᱥᱛᱤ ᱠᱟᱭᱛᱮᱢ ᱨᱚᱡᱽᱜᱟᱨᱟ ᱟᱫᱚ ᱱᱤᱛ ᱦᱟᱵᱤᱡ ᱛᱮ ᱱᱚᱜᱼᱚᱭ ᱛᱚ ᱱᱩᱱᱟᱹᱜ ᱜᱟᱱ ᱢᱟᱞ ᱠᱚ ᱟᱹᱜᱩ ᱵᱟᱲᱟ ᱦᱩᱭ ᱠᱟᱱ ᱜᱮᱭᱟ ᱟᱨ ᱟᱨ ᱥᱮᱞᱚᱜ ᱠᱟᱱ ᱜᱮᱭᱟ ᱟᱫᱚ ᱱᱤᱛ ᱢᱟ ᱵᱷᱟᱜᱮ ᱜᱮ ᱢᱚᱸᱡᱽ ᱜᱮ ᱵᱩᱡᱷᱟᱹᱜ ᱠᱟᱱᱟ। ᱟᱫᱚ ᱦᱟᱯᱮᱱ ᱦᱟᱯᱮᱱ ᱦᱟᱜ ᱦᱟᱯᱮᱱ ᱫᱤᱱ ᱫᱟᱨᱟᱭ ᱠᱟᱱ ᱦᱟᱜ ᱤᱭᱟᱹ ᱠᱚᱨᱮ ᱫᱤᱱ ᱠᱚᱨᱮ ᱫᱚ ᱦᱟᱜ ᱪᱮᱫ ᱞᱮᱠᱟ? ᱠᱟ ᱦᱟᱜ ᱮ ᱪᱟᱞᱟᱜ ᱠᱟᱱᱟ ᱫᱚ ᱦᱟᱸᱜ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱟᱫᱚ ᱱᱤᱛ ᱫᱚ ᱟᱹᱰᱤ ᱱᱟᱯᱟᱭ ᱛᱮ ᱥᱮ ᱟᱹᱰᱤ ᱱᱟᱯᱟᱭ ᱛᱮᱜᱮ ᱪᱟᱞᱟᱜ ᱠᱟᱱ ᱜᱮᱭᱟ ᱵᱷᱟᱹᱜᱤ ᱜᱮ ᱦᱮᱸ।
ᱟᱪᱪᱷᱟ ᱟᱪᱪᱷᱟ ᱟᱹᱰᱤ ᱱᱟᱯᱟᱭ। ᱚᱱᱠᱟ ᱧᱮᱞ ᱧᱚᱜ ᱠᱟᱛᱮᱜ ᱥᱮ ᱚᱱᱠᱟᱱ ᱡᱟᱭᱜᱟ ᱠᱚ ᱵᱷᱟᱜᱮ ᱧᱚᱜ ᱧᱮᱞ ᱠᱟᱛᱮᱫ ᱚᱠᱟᱞᱮᱠᱟᱱ ᱡᱟᱭᱜᱟ ᱨᱮ ᱪᱮᱫ ᱫᱚᱠᱟᱱ ᱥᱮ ᱡᱟᱦᱟᱱᱟᱜ ᱵᱮᱵᱥᱟ ᱞᱮᱠᱷᱟᱱ ᱱᱟᱯᱟᱭ ᱪᱟᱞᱟᱜᱼᱟ ᱦᱳᱭ ᱚᱱᱠᱟ ᱧᱮᱞ ᱡᱩᱛ ᱠᱟᱛᱮᱜ ᱵᱮᱱᱟᱣ ᱞᱮᱠᱷᱟᱱ ᱫᱚ ᱱᱟᱯᱟᱭᱚᱜᱼᱟ᱾
ᱮᱠᱟᱞ ᱮᱠᱟᱞ ᱮᱠᱟᱞ ᱮᱠᱟᱞ ᱮᱠᱟᱞ ᱦᱮᱸ᱾ ᱟᱨ ᱡᱮᱢᱚᱱ ᱡᱚᱛᱚ ᱡᱟᱭᱜᱟ ᱨᱮᱫᱚ ᱡᱷᱚᱛᱚ ᱞᱮᱠᱟᱱᱟᱜ ᱡᱟᱭᱜᱟ ᱠᱚᱨᱮ ᱫᱚᱠᱟᱱ ᱫᱚ ᱵᱟᱝ ᱵᱟᱝᱜᱮ ᱤᱭᱟᱹᱜ ᱜᱮᱭᱟ ᱡᱮᱢᱚᱱ ᱡᱮᱢᱚᱱ ᱮᱸ ᱠᱚᱞᱮᱡᱽ ᱠᱚ ᱥᱩᱨ ᱠᱤᱢᱵᱟ ᱤᱥᱠᱩᱞ ᱠᱚ ᱥᱩᱨ ᱠᱚᱨᱮ ᱫᱚ ᱡᱮᱢᱚᱱ ᱮᱸ ᱵᱳᱭ ᱠᱷᱟᱛᱟ ᱫᱚᱠᱟᱱ ᱠᱚ ᱡᱩᱫᱤ ᱮ ᱠᱚᱞᱚᱢ ᱠᱚᱨᱮᱱᱟᱜ ᱫᱚᱠᱟᱱ ᱠᱤᱢᱵᱟ ᱚᱱᱠᱟᱱᱟᱜ ᱟ ᱠᱟᱜᱚᱡᱽ ᱠᱚᱨᱮᱱᱟᱜ ᱫᱚᱠᱟᱱ ᱠᱚᱥᱮ ᱪᱮᱫ ᱱᱚᱝᱠᱟᱱᱟᱜ ᱡᱩᱫᱤ ᱯᱩᱛᱷᱤ ᱠᱚᱨᱮᱱᱟᱜ ᱫᱚᱠᱟᱱ ᱠᱚᱵᱤᱱ ᱠᱷᱩᱞᱟᱹᱣᱟ ᱚᱱᱟ ᱫᱚ ᱟᱹᱰᱤ ᱡᱟᱹᱥᱛᱤ ᱠᱟᱭᱛᱮ ᱥᱮ ᱢᱤᱫᱴᱮᱱ ᱚᱨᱡᱚ ᱥᱮ ᱵᱷᱟᱜᱮ ᱢᱤᱫᱴᱮᱱ ᱚᱨᱡᱚ ᱧᱟᱢᱚᱜᱼᱟ᱾ ᱚᱱᱟ ᱠᱚᱫᱚ ᱛᱚ ᱟᱹᱰᱤ ᱱᱟᱯᱟᱭ ᱢᱤᱫᱴᱮᱱ ᱴᱚᱴᱷᱟ ᱠᱚᱨᱮᱱᱟᱜ ᱚᱱᱟ ᱠᱚᱫᱚ ᱢᱤᱫᱴᱮᱱ ᱟᱵᱚ ᱴᱷᱮᱱ ᱫᱚ ᱮᱫ ᱧᱟᱢ ᱨᱮᱱᱟᱜ ᱯᱩᱭᱞᱳ ᱫᱚ ᱢᱤᱫᱴᱟᱝ ᱫᱤᱥ ᱦᱩᱫᱤᱥ ᱠᱟᱱ ᱛᱟᱵᱚᱱᱟ ᱦᱮᱸ ᱥᱮ ᱵᱟᱝ?
ᱮᱠᱟᱞ ᱮᱠᱟᱞ᱾ ᱢᱟᱱᱮ ᱡᱟᱦᱟᱱᱟᱜ ᱜᱮᱢ ᱡᱟᱦᱟᱸ ᱪᱤᱠᱟᱹᱭ ᱢᱟᱱᱮ ᱚᱱᱟ ᱵᱟᱨᱮᱛᱮ ᱱᱟᱥᱮᱱᱟᱜ ᱩᱭᱦᱟᱹᱨ ᱚᱠᱟ ᱡᱟᱭᱜᱟᱨᱮ ᱚᱠᱟ ᱞᱮᱠᱟᱱᱟᱜ ᱢᱟᱱᱮ ᱠᱟᱹᱢᱤ ᱞᱮᱠᱷᱟᱱ ᱱᱟᱯᱟᱭᱚᱜᱼᱟᱼᱼ
ᱦᱩᱸᱦᱩᱸ ᱾ ᱦᱩᱸ ᱮᱠᱟ
ᱮᱠᱟᱞ, ᱦᱳᱭ ᱤᱱᱟᱹ ᱠᱚ ᱧᱮᱞ ᱠᱟᱛᱮᱜ ᱞᱟᱦᱟᱥᱮᱱ ᱛᱟᱲᱟᱢ ᱞᱮᱠᱷᱟᱱ ᱜᱮ ᱱᱟᱯᱟᱭᱚᱜᱼᱟ ᱵᱟᱠᱷᱟᱱ ᱫᱚ ᱱᱚᱝᱠᱟ ᱜᱮ ᱟᱢ ᱡᱟᱦᱟᱸ ᱴᱷᱮᱱ ᱡᱟᱦᱟᱸ ᱨᱮᱱᱟᱜ ᱠᱟᱹᱢᱤ ᱚᱱᱠᱟ ᱞᱮᱠᱟ ᱵᱟᱝ ᱦᱩᱭᱩᱜ-ᱟ ᱚᱱᱟ ᱡᱟᱭᱜᱟ ᱨᱮ ᱚᱱᱟ ᱠᱟᱹᱢᱤ ᱞᱮᱠᱷᱟᱱ ᱫᱚ ᱞᱚᱥ ᱜᱮ ᱦᱩᱭᱩᱜ-ᱟ ᱛᱚ ᱾
ᱮᱠᱟᱞᱮᱠᱟᱞᱮᱠᱟᱞ ᱦᱮ ᱟᱫᱚ ᱚᱱᱟᱜᱮ ᱟᱵᱤ ᱟᱵᱤ ᱟᱹᱵᱤᱱ ᱦᱚᱸ ᱱᱚᱝᱠᱟᱜᱮ ᱦᱳᱭᱛᱳ ᱱᱚᱣᱟ ᱨᱮᱵᱤᱱ ᱟᱬᱜᱚᱠᱟᱱᱟ ᱟᱨ ᱱᱚᱝᱠᱟ ᱟᱹᱞᱤᱧ ᱦᱚᱸ ᱱᱚᱣᱟ ᱠᱚᱨᱮ ᱜᱮᱞᱤᱧ ᱟᱹᱞᱤᱧ ᱦᱚᱸ ᱱᱚᱣᱟ ᱵᱮᱵᱽᱥᱟ ᱠᱚᱨᱮ ᱜᱮᱞᱤᱧ ᱟᱬᱜᱚ ᱟᱠᱟᱱᱟ ᱟᱫᱚ ᱡᱩᱫᱤ ᱦᱟᱯᱮᱱ ᱫᱤᱱᱨᱮ ᱡᱩᱫᱤ ᱡᱟᱦᱟᱱᱟᱜ ᱚᱱᱠᱟᱱᱟᱜ ᱮ ᱴᱟᱠᱟ ᱥᱮ ᱱᱚᱝᱠᱟᱱᱟᱜ ᱠᱟᱹᱣᱰᱤ ᱠᱚᱨᱮᱱᱟᱜ ᱡᱩᱫᱤ ᱟᱹᱵᱤᱱᱟᱜ ᱡᱩᱫᱤ ᱱᱚᱝᱠᱟ ᱡᱩᱫᱤ ᱡᱟᱦᱟᱱᱟᱜ ᱮᱸᱴᱠᱮᱴᱚᱬᱮ ᱥᱮ ᱡᱩᱫᱤ ᱱᱚᱝᱠᱟ ᱦᱤᱫᱤᱡ ᱠᱚ ᱦᱤᱡᱩᱜ ᱛᱟᱹᱵᱤᱱᱟ ᱥᱮ ᱱᱚᱝᱠᱟ ᱦᱳᱭᱛᱳ ᱵᱟᱹᱵᱤᱱ ᱮᱻ ᱵᱟᱵᱤᱱ ᱡᱳᱜᱟᱲ ᱫᱟᱲᱮᱭᱟᱜ ᱠᱟᱱᱟ ᱠᱤᱝᱵᱟ ᱦᱳᱭᱛᱳ ᱠᱟᱹᱡ ᱵᱤᱱ ᱠᱚᱢ ᱧᱚᱜ ᱟᱠᱟᱱᱟ ᱥᱮ ᱦᱳᱭᱛᱳ ᱟᱞᱤᱧ ᱞᱤᱧ ᱠᱚᱢ ᱧᱚᱜ ᱟᱠᱟᱱᱟ ᱟᱫᱚ ᱟᱹᱞᱤᱧ ᱠᱟᱹᱡ ᱜᱚᱲᱚ ᱟᱹᱞᱤᱧ ᱵᱤᱱ ᱟᱵᱮᱱ ᱦᱚᱞᱤᱧ ᱜᱚᱲᱚᱣᱟᱵᱤᱱᱟ᱾
ᱮᱠᱟᱞ ᱮᱠᱟᱞ ᱦᱳᱭ, ᱜᱚᱲᱚ ᱵᱟᱝ ᱛᱟᱦᱮᱱ ᱠᱷᱟᱱ ᱫᱚ ᱚᱱᱠᱟ ᱞᱮᱠᱟ ᱜᱚᱲᱚ ᱠᱚ ᱛᱟᱦᱮᱱ ᱠᱷᱟᱱ ᱞᱟᱦᱟᱥᱮᱱ ᱪᱟᱞᱟᱣ ᱦᱚᱸ ᱜᱟᱱᱚᱜᱼᱟ᱾
ᱮᱠᱟᱞᱮᱠᱟᱞᱮᱠᱟᱞ ᱦᱮᱸ ᱞᱟᱦᱟᱥᱮᱫ ᱪᱟᱞᱟᱣ ᱞᱟᱦᱟ ᱥᱮᱫ ᱪᱟᱞᱟᱣ ᱠᱟᱛᱮᱫ ᱦᱚᱸ ᱟᱹᱰᱤ ᱱᱟᱯᱟᱭ ᱢᱤᱫᱴᱮᱱ ᱚᱨᱡᱚ ᱥᱮ ᱢᱤᱫᱴᱮᱱ ᱟᱫᱚ ᱚᱱᱟ ᱫᱚ ᱟᱵᱚ ᱟᱵᱚ ᱢᱤᱫᱴᱮᱱ ᱥᱟᱹᱜᱟᱹᱭ ᱨᱮ ᱢᱤᱫᱴᱮᱱ ᱜᱚᱲᱚ ᱜᱚᱲᱚᱭ ᱫᱚ ᱫᱚᱨᱠᱟᱨ ᱜᱮ ᱠᱟᱱ ᱜᱮᱭᱟ ᱟᱨ ᱚᱱᱟ ᱪᱷᱟᱲᱟ ᱵᱟᱢ ᱞᱟᱦᱟ ᱫᱟᱲᱮ, ᱦᱩᱸ ᱾ ᱛᱟᱞᱮ ᱪᱮᱫ ᱞᱮᱠᱟ ᱫᱟᱠᱟ ᱠᱚᱫᱚ ᱡᱚᱢ ᱵᱟᱲᱟ ᱦᱩᱭ ᱟᱠᱟᱱ ᱜᱮᱭᱟ?
ᱦᱳᱭ ᱫᱟᱠᱟ ᱠᱚᱫᱚ ᱡᱚᱢ ᱫᱚ ᱦᱩᱭ ᱠᱟᱱᱟ ᱡᱚᱢ ᱠᱟᱛᱮ ᱜᱮ ᱱᱚᱜᱼᱚᱭ ᱫᱩᱲᱩᱵ ᱦᱩᱭ ᱠᱟᱱᱟ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾ ᱦᱮᱸ᱾
ᱟᱫᱚ ᱚᱱᱟᱜᱮ ᱱᱤᱛ ᱦᱚᱸᱚᱸ ᱟᱹᱰᱤ ᱚᱠᱛᱚ ᱜᱟᱱ ᱦᱩᱭᱱᱟ ᱫᱚᱠᱟᱱ ᱠᱚᱦᱚᱸ ᱠᱟᱹᱡ ᱞᱟᱲᱟᱭ ᱦᱩᱭᱩᱜᱼᱟ ᱟᱨ ᱠᱤᱪᱷᱩ ᱠᱷᱚᱱ ᱯᱚᱨᱮ ᱠᱟᱱ ᱜᱮᱭᱟ ᱟᱨ ᱛᱩᱯᱩ ᱵᱟᱲᱟ ᱠᱚᱸ ᱟᱹᱨᱤᱭᱟᱜᱼᱟ ᱛᱟᱞᱮ ᱛᱩᱯᱩ ᱵᱟᱲᱟ ᱦᱩᱭ ᱞᱮᱱ ᱜᱮ ᱟᱨ ᱱᱚᱝᱠᱟ ᱜᱮ ᱨᱚᱯᱚᱲ ᱵᱟᱲᱟ ᱥᱮ ᱚᱱᱠᱟ ᱯᱷᱳᱱ ᱵᱟᱲᱟᱭ ᱢᱮ ᱢᱟᱡᱷᱮ ᱥᱟᱡᱷᱮ ᱦᱮᱸ ᱟᱨ ᱟᱨ ᱨᱚᱯᱚᱲ ᱦᱩᱭᱩᱜᱼᱟ ᱱᱚᱝᱠᱟ ᱜᱮ ᱟᱨᱦᱚ ᱱᱚᱝᱠᱟ ᱜᱮ ᱦᱮᱸ ᱡᱚᱦᱟᱨ ᱜᱮ ᱛᱟᱞᱮ ᱵᱚᱭᱦᱟ ᱱᱚᱝ ᱚᱱᱠᱟ ᱜᱮ ᱟᱨᱚ ᱱᱟᱭᱛᱮ ᱱᱟᱯᱟᱭ ᱛᱮ ᱫᱚᱠᱟᱱ ᱠᱚ ᱪᱟᱹᱞᱩᱭ ᱢᱮ ᱦᱮᱸ᱾
ᱮᱠᱟᱞᱮᱠᱟᱞ ᱦᱳᱭ ᱢᱟ ᱛᱟᱦᱚᱞᱮ ᱱᱤᱛᱚᱜ ᱞᱮᱠᱟ ᱛᱚ ᱱᱚᱝᱠᱟ ᱜᱮᱞᱟᱝ ᱨᱚᱯᱚᱲᱟ ᱟᱨ ᱚᱠᱛᱚ ᱠᱚᱞᱟᱝ ᱧᱟᱢ ᱞᱮᱠᱷᱟᱱ ᱞᱟᱝ ᱨᱚᱯᱚᱲᱟ ᱦᱟᱸᱜ᱾
ᱮᱠᱟᱞᱮᱠᱟᱞᱮᱠᱟᱞ ᱡᱚᱦᱟᱨᱜ ᱜᱮ ᱢᱟ᱾
ᱦᱳᱭ ᱵᱚᱭᱦᱟ ᱾